ᱡᱚᱦᱟᱨ ᱜᱮ
ᱦᱳᱭ ᱡᱚᱦᱟᱨ ᱡᱚᱦᱟᱨ
ᱦᱮᱸ
ᱨᱚᱲ ᱟᱸᱡᱚᱢᱚᱜ ᱠᱟᱱᱟ ᱛᱚᱼᱼ
ᱦᱮᱸ ᱟᱸᱡᱚᱢᱚᱜ ᱠᱟᱱᱟ ᱛᱟᱦᱚᱞᱮ ᱪᱮᱫ ᱵᱮᱱ ᱪᱤᱠᱟᱹᱭ ᱮᱫᱟ ᱱᱤᱛᱚᱜ ᱫᱚ
ᱦᱮᱸ ᱪᱤᱠᱟᱹ ᱫᱚ ᱚᱱᱠᱟ ᱫᱚ ᱪᱮᱫ ᱦᱚᱸ ᱵᱟᱝ ᱜᱮ ᱱᱚᱜᱼᱚᱭ ᱦᱩᱸ ᱱᱤᱛᱚᱜ ᱫᱚ ᱥᱮᱛᱟᱜ ᱵᱮᱨ ᱠᱟᱱᱟ ᱛᱚ ᱟᱫᱚ ᱚᱱᱠᱟ ᱫᱚ ᱦᱟᱸᱜ ᱦᱩᱛᱩᱢ ᱵᱟᱲᱟ ᱠᱟᱛᱮᱜ ᱱᱚᱜᱚᱭ ᱫᱩᱲᱩᱵ ᱵᱟᱲᱟ ᱦᱩᱭ ᱠᱟᱱᱟ ᱡᱤᱨᱟᱹᱣ ᱵᱟᱲᱟ ᱦᱩᱭ ᱠᱟᱱᱟ
ᱚ ᱫᱟᱜ ᱢᱟᱹᱲᱤ ᱠᱚᱵᱮᱱ ᱧᱩ ᱵᱟᱲᱟ ᱠᱮᱫᱟ ᱥᱮᱼᱼ
ᱫᱟᱜ ᱢᱟᱹᱲᱤ ᱠᱚᱫᱚ ᱦᱟᱸᱜ ᱚᱱᱠᱟ ᱫᱚ ᱟᱹᱣᱨᱤ ᱧᱩᱭ ᱦᱩᱭᱩᱜᱼᱟ ᱛᱚᱵᱮ ᱧᱩᱭ ᱦᱩᱭᱩᱜᱼᱟ ᱦᱟᱸᱜ ᱤᱥᱤᱱ ᱠᱚᱫᱚ ᱦᱩᱭ ᱠᱟᱱᱟ ᱟᱨ ᱟᱹᱵᱤᱱ ᱫᱚ ᱛᱟᱦᱚᱞᱮ
ᱟᱹᱞᱤᱧ ᱞᱤᱧ ᱫᱩᱲᱩᱵ ᱠᱟᱱ ᱜᱮᱭᱟ
ᱟᱨ ᱚᱝᱠᱟ ᱫᱚ ᱫᱟᱜ ᱢᱟᱰᱤ ᱠᱚᱫᱚ, ᱫᱟᱜ ᱢᱟᱲᱤ ᱠᱚᱫᱚ ᱵᱮᱱ ᱧᱩᱻ ᱠᱟᱜᱼᱟ ᱥᱮ ᱵᱟᱝ ᱜᱮ?
ᱟᱹᱣᱨᱤ ᱞᱤᱧ ᱧᱩᱭᱟ᱾ ᱫᱩᱲᱩᱵ ᱞᱤᱧ, ᱫᱩᱲᱩᱵ ᱠᱟᱱᱟ᱾
ᱚ᱾
ᱛᱟᱦᱞᱮ! ᱛᱮᱦᱮᱧ ᱫᱚ ᱟᱹᱞᱤᱧ ᱢᱤᱴᱟᱜ ᱥᱟᱛᱟᱢ ᱞᱤᱧ ᱞᱟᱹᱭᱮᱜᱼᱟ᱾ ᱚᱱᱠᱟ
'ᱴᱚᱴᱷᱟ ᱠᱚᱨᱮᱱᱟᱜ ᱟᱲᱟᱜ, ᱥᱟᱠᱟᱢ' ᱥᱮ 'ᱡᱚ-ᱵᱤᱞᱤ' ᱤᱫᱤ ᱠᱟᱛᱮᱜ ᱞᱟᱝ ᱨᱚᱯᱚᱲ ᱞᱮᱱᱠᱷᱟᱱ ᱫᱚ ᱚᱠᱟ ᱞᱮᱠᱟ ᱜᱟᱱ ᱠᱚᱜ ᱠᱮᱭᱟ?
ᱦᱮᱸᱻ ᱱᱟᱯᱟᱭ ᱠᱚᱜ ᱜᱮᱭᱟ᱾
ᱟᱪᱪᱷᱟ, ᱛᱚᱵᱮ ᱟᱞᱮ ᱴᱚᱴᱷᱟᱨᱮ ᱡᱟᱦᱟᱸ 'ᱡᱚᱢ, ᱡᱚ-ᱵᱤᱞᱤ' ᱥᱮ 'ᱟᱲᱟᱜ, ᱥᱟᱠᱟᱢ' ᱠᱚ ᱧᱟᱢᱚᱜᱼᱟ᱾ ᱚᱱᱟ ᱠᱚ ᱵᱟᱨᱮᱛᱮ ᱡᱩᱫᱤ ᱞᱤᱧ ᱞᱟᱹᱭ ᱵᱮᱱᱟ? ᱟᱫᱚ ᱴᱷᱤᱠ ᱜᱮᱭᱟ ᱛᱟᱞᱮ ᱟᱹᱞᱤᱧ ᱢᱟᱲᱟᱝ ᱞᱤᱧ ᱞᱟᱹᱭᱮᱜᱼᱟ, ᱥᱮ ᱪᱮᱫ?
ᱦᱳᱭ, ᱞᱟᱹᱭ ᱵᱮ
ᱦᱳᱭ᱾ ᱚᱱᱠᱟ ᱫᱚ ᱦᱟᱸᱜ, ᱟᱞᱮᱥᱮᱱ ᱧᱮᱞ ᱞᱮᱠᱷᱟᱱ ᱫᱚ, ᱟᱲᱟᱜ, ᱥᱟᱠᱟᱢ ᱠᱚ ᱧᱮᱞ ᱞᱮᱠᱷᱟᱱ ᱫᱚ, ᱟᱹᱰᱤ ᱟᱢᱫᱟ ᱟᱲᱟᱜ ᱜᱮ ᱧᱟᱢᱚᱜ ᱜᱮᱭᱟ᱾ ᱡᱮᱞᱮᱠᱟ ᱢᱮᱱᱟᱜᱼᱟ, ᱩᱸ ᱯᱩᱨᱟᱹᱭ ᱟᱲᱟᱜ, ᱜᱟᱺᱫᱷᱟᱹᱨᱤ ᱟᱲᱟᱜ,
ᱩᱸ᱾
ᱟᱨ ᱚᱱᱠᱟ ᱫᱚ ᱥᱤᱧ ᱟᱲᱟᱜ, ᱦᱚᱛᱚᱫ ᱟᱲᱟᱜ, ᱠᱚᱸᱦᱰᱟ ᱟᱲᱟᱜ, ᱠᱩᱭᱞᱟ. ᱠᱷᱟᱰᱟ ᱟᱲᱟᱜ, ᱞᱚᱯᱚᱝ ᱟᱲᱟᱜ, ᱟᱨᱚ ᱫᱷᱩᱨᱯᱩ ᱟᱲᱟᱜ, ᱩᱸ᱾ ᱜᱩᱭᱟᱹ ᱜᱟᱺᱫᱷᱟᱹᱨᱤ ᱟᱲᱟᱜ, ᱚᱱᱟ ᱠᱚ ᱧᱟᱢᱚᱜ ᱜᱮᱭᱟ᱾ ᱛᱚ ᱚᱱᱟ ᱚᱱᱟ ᱠᱚ ᱡᱟᱦᱟᱸ ᱠᱚᱞᱤ ᱞᱟᱹᱭ ᱠᱮᱜ, ᱚᱱᱟ ᱠᱚ ᱧᱟᱢᱚᱜ ᱜᱮᱭᱟ᱾ ᱚᱱᱟ ᱠᱚ ᱵᱟᱫᱽ ᱠᱟᱛᱮᱜ ᱟᱨᱦᱚᱸ ᱢᱤᱫ, ᱵᱟᱨ ᱧᱟᱢᱚᱜ ᱜᱮᱭᱟ ᱡᱩᱫᱤ ᱵᱟᱝᱞᱤᱧ ᱩᱭᱦᱟᱹᱨᱮᱜ ᱠᱷᱟᱱ ᱟᱫᱚ ᱡᱟᱦᱟᱸ ᱠᱚᱞᱤᱧ ᱩᱭᱦᱟᱹᱨ ᱧᱟᱢᱮᱜᱼᱟ, ᱚᱱᱟ ᱠᱚᱫᱚᱞᱤᱧ ᱞᱟᱹᱭᱟᱜ ᱵᱮᱱᱟ᱾ ᱫᱚ ᱢᱟ ᱟᱫᱚ ᱟᱵᱤᱱ ᱥᱮᱱᱟᱜ ᱜᱮ ᱞᱟᱹᱭ ᱵᱤᱱ᱾
ᱟᱞᱮ ᱥᱮᱱᱟᱜ ᱩᱸ ᱢᱮᱱᱛᱮᱫᱚ ᱡᱚᱛᱚ ᱜᱮ, ᱟᱭᱢᱟ ᱞᱮᱠᱟᱱ ᱜᱮ ᱟᱲᱟᱜ, ᱥᱟᱠᱟᱢ ᱠᱚᱫᱚ ᱧᱟᱢᱚᱜᱼᱟ᱾ ᱵᱟᱝ ᱞᱮᱠᱟᱱ ᱠᱚᱫᱚ, ᱵᱟᱝ ᱠᱟᱱᱟ᱾ ᱛᱚ, ᱟᱵᱮᱱ ᱡᱟᱦᱟᱸ ᱠᱚᱵᱮᱱ ᱢᱮᱱ ᱠᱮᱫᱟ! ᱚᱱᱟ ᱠᱚ ᱡᱚᱛᱚ ᱜᱮ ᱧᱟᱢᱚᱜ ᱜᱮᱭᱟ᱾ ᱦᱮᱸ
ᱚ ᱟᱨ ᱚᱱᱠᱟ ᱫᱚ ᱦᱟᱸᱜ ᱠᱚᱭᱞᱟᱹ ᱠᱷᱟᱰᱟ ᱟᱲᱟᱜ ᱥᱮ ᱞᱚᱯᱚᱝ ᱟᱲᱟᱜ ᱟᱨ ᱜᱩᱭᱟᱹ ᱜᱩᱸᱫᱷᱟ. ᱨᱤ ᱟᱲᱟᱜ᱾
ᱮᱸ᱾
ᱱᱚᱣᱟ ᱠᱚᱫᱚ ᱟᱰᱤ ᱩᱸ ᱞᱟᱠᱛᱤᱭᱟᱱ ᱟᱲᱟᱜ ᱠᱟᱱᱟ ᱥᱮ ᱚᱝᱠᱟ ᱨᱟᱱ ᱞᱮᱠᱟ ᱛᱮᱦᱚᱸᱭ ᱠᱟᱢᱤ ᱜᱮᱭᱟ᱾ ᱱᱚᱣᱟ ᱠᱚ ᱵᱟᱨᱮᱛᱮ ᱟᱵᱤᱱᱟᱜ ᱛᱤᱱᱟᱹᱜ ᱜᱟᱱ ᱵᱟᱲᱟᱭ ᱢᱮᱱᱟᱜ ᱛᱟᱵᱤᱱᱟ?
ᱟᱹᱞᱤᱧ ᱫᱚ ᱡᱟᱦᱟᱸ ᱴᱩᱠᱩ ᱞᱤᱧ ᱵᱟᱲᱟᱭᱟ, ᱚᱱᱟ ᱜᱮᱞᱤᱧ ᱞᱟᱹᱭ ᱥᱚᱫᱚᱨᱟᱵᱮᱱᱟ ᱚᱱᱟ ᱠᱚᱫᱚ ᱨᱟᱱ ᱞᱮᱠᱟ ᱛᱚᱦᱚᱭ ᱠᱟᱢᱤᱭᱟᱭ᱾
ᱦᱳᱭ ᱾
ᱡᱮᱞᱮᱠᱟ ᱦᱚᱲᱢᱚ ᱨᱮᱦᱚᱸᱭ ᱢᱟᱱᱮ ᱠᱟᱹᱴᱤᱡ ᱠᱷᱩᱛᱤ ᱵᱚ ᱡᱟᱦᱟᱱᱟᱜ ᱜᱮ ᱮᱴᱠᱮᱴᱚᱬᱮ ᱠᱚ ᱵᱟᱝ ᱦᱤᱡᱩᱜᱼᱟ ᱚᱱᱟ ᱠᱚ ᱡᱚᱢ ᱞᱮᱠᱷᱟᱡ ᱾
ᱦᱩᱸ ᱦᱩᱸ ᱾ ᱦᱳᱭ ᱟᱨ ᱚᱱᱮ ᱡᱟᱦᱟᱸ ᱜᱩᱭᱟ. ᱜᱩᱱᱛᱷᱮᱨ ᱟᱲᱟᱜ ᱞᱤᱧ ᱢᱮᱱ ᱦᱚᱪᱚᱭ ᱮᱫᱟ ᱚᱱᱟ ᱫᱚ ᱦᱟᱸᱜ ᱟᱹᱰᱤ ᱞᱟᱹᱠᱛᱤᱭᱟᱱ ᱟᱲᱟᱜ ᱠᱟᱱᱟ ᱟᱫᱚ ᱚᱱᱟᱜᱮ ᱡᱟᱦᱟᱸ ᱛᱤᱱᱟᱹᱜ ᱞᱤᱧ ᱵᱟᱲᱟᱭᱟ ᱟᱹᱵᱤᱱ ᱠᱟᱹᱴᱤᱡ ᱞᱤᱧ ᱞᱟᱹᱭ ᱮᱫᱟ ᱚᱱᱟ ᱫᱚ ᱦᱩᱭᱩᱜ ᱠᱟᱱᱟ ᱜᱩᱭᱟ. ᱜᱩᱫᱷᱮᱨ ᱫᱚ ᱦᱩᱭᱩᱜ ᱠᱟᱱᱟ
ᱦᱮᱸ ᱡᱮᱞᱮᱠᱟ ᱟᱵᱚ ᱨᱩᱣᱟᱹ ᱦᱟᱹᱥᱩᱜ ᱟᱵᱚᱱ ᱾ ᱨᱩᱣᱟᱹ ᱦᱟᱹᱥᱩ ᱚᱠᱛᱚ
ᱦᱮᱸ ᱾
ᱡᱮᱢᱚᱱ ᱟᱵᱚᱣᱟᱜ ᱢᱮᱞᱮᱨᱤᱭᱟ ᱢᱮᱱᱟᱜᱼᱟ, ᱴᱟᱭᱯᱷᱚᱭᱮᱰ ᱨᱩᱣᱟᱹ ᱢᱮᱱᱟᱜᱼᱟ ᱾ ᱟᱫᱚ ᱚᱱ ᱚᱱᱠᱟ ᱨᱩᱣᱟᱹᱜ ᱦᱟᱥᱩ ᱚᱠᱛᱚ ᱢᱟ ᱚᱸ ᱡᱤᱞ ᱦᱟᱹᱠᱩ ᱢᱟ ᱵᱟᱝᱠᱚ ᱡᱚᱢ ᱪᱚᱵᱚᱱ ᱥᱮ ᱥᱮ ᱚᱱᱠᱟ ᱚᱸ ᱦᱟᱱᱟ ᱱᱟᱣᱟ ᱢᱚᱥᱞᱟ ᱠᱚ ᱢᱮᱥᱟ ᱵᱟᱲᱟ ᱦᱟᱜ ᱢᱟ ᱵᱟᱝᱠᱚ ᱡᱚᱢ ᱦᱚᱪᱚᱣᱟᱵᱚᱱᱟ ᱥᱮ ᱾ ᱟᱫᱚ ᱩᱱ ᱚᱠᱛᱚ ᱟᱹᱰᱤ ᱢᱟᱱᱮ ᱦᱟᱸᱜ ᱠᱚᱢᱡᱳᱨ ᱜᱮ ᱵᱩᱡᱩᱜᱼᱟ, ᱢᱟᱱᱮ ᱦᱚᱲᱢᱚ ᱨᱮ ᱫᱟᱲᱮ ᱵᱟᱹᱱᱩᱜ ᱟᱠᱟᱜ ᱞᱮᱠᱟ ᱜᱮ ᱵᱩᱡᱷᱟᱹᱜᱼᱟ ᱟᱫᱚ ᱩᱱ ᱚᱱᱟ ᱜᱭᱟᱹᱜᱚᱫᱷᱮᱨᱮ ᱟᱲᱟᱜ ᱨᱤᱫ ᱠᱟᱛᱮ ᱡᱚᱢ ᱞᱮᱠᱷᱟᱱ ᱚᱱᱟ ᱫᱟᱲᱮ ᱵᱩᱡᱷᱟᱹᱜᱼᱟ ᱵᱟᱝ? ᱟᱸᱡᱚᱢ ᱟᱠᱟᱜᱼᱟ ᱞᱤᱧ ᱾ ᱟᱨ ᱦᱳᱭ ᱟᱨ ᱚᱱᱮ ᱡᱮ ᱟᱨ ᱢᱤᱫᱴᱟᱝ ᱦᱟᱸᱜ ᱠᱩᱭᱞᱟᱹ ᱠᱷᱟᱰᱟ ᱟᱲᱟᱜ ᱢᱮᱱ ᱫᱚ ᱚᱱᱟ ᱦᱚᱸ ᱚᱱᱠᱟᱱᱟᱜ ᱟᱹᱰᱤ ᱫᱟᱢᱟᱱᱟᱱ ᱟᱲᱟᱜ ᱠᱟᱱ ᱜᱮᱭᱟ ᱚᱱᱟ ᱦᱚᱸ ᱟᱹᱰᱤ ᱦᱚᱲᱢᱚ ᱨᱮ ᱚᱱᱠᱟ ᱡᱳᱨ ᱵᱟᱝ ᱟᱹᱭᱠᱟᱹᱜ ᱥᱩᱢᱟᱹᱭ ᱚᱱᱟ ᱥᱮᱛᱟᱜ ᱨᱮ ᱡᱚᱢ ᱞᱮ ᱠᱷᱟᱱ ᱚᱱᱟ ᱦᱚᱸ ᱩᱸ ᱨᱟᱱ ᱞᱮᱠᱟ ᱛᱮᱦᱚᱸᱭ ᱠᱟᱹᱢᱤᱭᱤᱭᱟᱭ ᱞᱟᱹᱭ ᱟᱠᱟᱫᱟ ᱠᱚ ᱾ ᱟᱨ ᱥᱤᱵᱤᱞ ᱢᱟ ᱚᱱᱟ ᱢᱮᱱᱟᱜ ᱜᱮᱭᱟ ᱚᱱᱟ ᱫᱚ ᱵᱟᱹᱞᱤᱧ ᱞᱟᱹᱭ ᱛᱚᱨᱟ ᱟᱜ ᱠᱟᱱᱟ ᱾ ᱛᱚᱵᱮ ᱵᱟᱨᱭᱟ ᱠᱟᱹᱢᱤ ᱢᱮᱱᱟᱜᱼᱟ ᱥᱤᱵᱤᱞ ᱦᱚᱸ ᱥᱤᱵᱤᱞᱟ ᱟᱨ ᱚᱱᱟ ᱦᱚᱲᱢᱚ ᱨᱮ ᱨᱟᱱ ᱞᱮᱠᱟ ᱛᱮᱦᱚᱸᱭ ᱠᱟᱹᱢᱤᱭᱮᱫᱼᱟ ᱾
ᱦᱮᱸ ᱾
ᱦᱳᱭ ᱾ ᱟᱫᱚ ᱢᱟ ᱢᱟᱲᱟᱝ ᱥᱮᱫ ᱢᱮᱱ ᱢᱮ ᱾
ᱟᱞᱤᱧ ᱫᱚᱞᱤᱧ ᱢᱮᱱ ᱮᱫᱟ ᱡᱮ ᱤᱭᱟᱹ ᱟᱯᱮ ᱥᱮᱱ ᱪᱟᱥ ᱠᱟᱹᱢᱤ ᱠᱚ ᱛᱤᱱᱟᱹᱜ ᱜᱟᱱ ᱞᱟᱦᱟᱭᱮᱱᱟ ᱚᱱᱟ ᱠᱚ ᱵᱟᱨᱮ ᱡᱩᱫᱤ ᱵᱮᱱ ᱢᱮᱱ ᱠᱮᱭᱟ ᱛᱚ ᱠᱟᱹᱴᱤᱡ ᱱᱟᱯᱟᱭ ᱠᱚᱜ ᱜᱮᱭᱟ ᱾
ᱦᱳᱭ ᱡᱚᱛᱷᱟᱛ ᱠᱟᱛᱷᱟ ᱱᱟᱯᱟᱭ ᱠᱩᱠᱞᱤ ᱾ ᱪᱟᱥᱵᱟᱥ ᱤᱫᱤ ᱠᱟᱛᱮᱜ ᱡᱩᱫᱤ ᱟᱞᱮ ᱥᱮᱱ ᱵᱮᱱ ᱧᱮᱞᱟ ᱛᱟᱦᱚᱞᱮ ᱚᱱᱠᱟ ᱫᱚ ᱦᱟᱸᱜ ᱩᱸ ᱪᱟᱨᱟ ᱠᱚᱫᱚ ᱦᱟᱸᱜ ᱜᱤᱰᱤ ᱵᱟᱲᱟ ᱦᱩᱭ ᱟᱠᱟᱱᱟ ᱾ ᱟᱫᱚ ᱚᱱᱠᱟ ᱥᱮᱨᱢᱟ ᱨᱮᱱᱟᱜ ᱫᱟᱜ ᱡᱟᱹᱲᱤ ᱠᱚ ᱵᱟᱝ ᱠᱷᱟᱹᱛᱤᱨ ᱛᱮ ᱩᱱᱟᱹᱜ ᱴᱟᱜ ᱫᱚ ᱦᱟᱸᱜ ᱵᱟᱝᱞᱮ ᱢᱟᱲᱟᱝ ᱫᱟᱲᱮ ᱟᱠᱟᱫᱟ, ᱛᱚᱵᱮ ᱪᱟᱨᱟ ᱠᱚ ᱜᱤᱰᱤ ᱠᱟᱛᱮᱫ ᱫᱚ ᱦᱟᱸᱜ ᱚᱱᱠᱟᱱ ᱠᱟᱹᱴᱤᱡ ᱠᱟᱹᱴᱤᱡ ᱛᱮᱦᱚᱸ ᱚᱢᱚᱱ ᱫᱚ ᱚᱢᱚᱱ ᱜᱚᱫ ᱟᱠᱟᱱ ᱜᱮᱭᱟ ᱾
ᱛᱚᱵᱮ ᱚᱱᱟ ᱠᱷᱮᱛ ᱥᱮ ᱢᱟᱴᱷ ᱠᱚ ᱢᱮᱛᱟᱜ ᱠᱟᱱ ᱫᱚ ᱚᱱᱟ ᱠᱚᱨᱮ ᱩᱱᱟᱹᱜ ᱴᱟᱜ ᱫᱟᱜ ᱵᱟᱹᱱᱩᱜ ᱦᱚᱛᱮᱫ ᱛᱮ ᱦᱩᱸ ᱪᱟᱥ ᱠᱟᱹᱢᱤ ᱞᱟᱦᱟᱥᱮᱱ ᱵᱟᱝᱞᱮ ᱢᱟᱲᱟᱝ ᱫᱟᱲᱮ ᱟᱠᱟᱫᱟ, ᱛᱚᱵᱮ ᱦᱮᱸ ᱚᱱᱠᱟ ᱫᱟᱜ ᱡᱟᱹᱲᱤ ᱦᱩᱭ ᱞᱮᱱ ᱠᱷᱟᱱ ᱫᱚ ᱦᱟᱸᱜ ᱟᱹᱰᱤ
ᱚ ᱾
ᱦᱩᱸ ᱞᱚᱜᱚᱱ ᱜᱮ ᱦᱟᱸᱜ ᱪᱟᱥ ᱠᱟᱹᱢᱤ ᱫᱚᱞᱮ ᱢᱟᱲᱟᱝ ᱤᱫᱤᱭᱟ, ᱟᱫᱚ ᱟᱯᱮ ᱥᱮᱱᱟᱜ ᱜᱮ ᱚᱱᱟ ᱠᱟᱹᱴᱤᱡ ᱞᱟᱹᱭ ᱧᱚᱜ ᱵᱤᱱ ᱫᱟᱜ ᱡᱟᱹᱲᱤ ᱠᱚ ᱟᱨ ᱪᱟᱥᱵᱟᱥ ᱤᱫᱤ ᱠᱟᱛᱮᱫ ᱛᱤᱱᱟᱹᱜ ᱜᱟᱱ ᱯᱮ ᱢᱟᱲᱟᱝ ᱠᱟᱱᱟ ᱥᱮ ᱛᱟᱭᱚᱢ ᱠᱟᱱᱟ ᱯᱮ ᱚᱱᱟᱜᱮ ᱠᱟᱹᱴᱤᱡ ᱞᱟᱹᱭ ᱥᱟᱰᱮ ᱵᱤᱱ?
ᱟᱞᱮ ᱥᱮᱱ ᱧᱮᱞ ᱞᱮᱠᱷᱟᱡ ᱫᱚ ᱟᱞᱮ ᱥᱮᱫ ᱦᱚᱸ ᱱᱚᱝᱠᱟ ᱜᱮ ᱢᱟᱱᱮ ᱫᱟᱜ ᱠᱚ ᱵᱟᱭ ᱫᱟᱜ ᱠᱟᱫᱟᱭ ᱛᱚ, ᱫᱟᱜ ᱡᱟᱹᱲᱤ ᱞᱮᱠᱟᱱᱡ ᱫᱚ ᱱᱟᱯᱟᱭ ᱠᱚᱜ ᱜᱮᱭᱟ᱾ ᱳᱭ ᱢᱤᱫᱵᱟᱨ ᱤᱧ ᱫᱟᱜ ᱠᱮᱫᱟᱭ, ᱚᱱᱟ ᱫᱟᱜ ᱠᱷᱟᱹᱛᱤᱨ ᱛᱮ ᱮᱸᱜ ᱠᱷᱮᱛ ᱠᱚᱨᱮ ᱦᱚᱸ ᱵᱟᱭ ᱫᱟᱜ ᱠᱟᱱᱟ ᱵᱟᱭ ᱫᱟᱜ ᱠᱟᱱᱟ,
ᱦᱳᱭ ᱾
ᱚᱱᱟ ᱫᱤᱠ ᱫᱤᱭᱮ ᱦᱚᱸ ᱟᱞᱮ ᱦᱚᱸᱞᱮ ᱛᱟᱭᱚᱢ ᱧᱚᱜ ᱠᱟᱱᱟ ᱾
ᱟᱪᱪᱷᱟ ᱪᱷᱟ ᱪᱷᱟ ᱱᱟᱯᱟᱭ ᱜᱮ, ᱟᱨ ᱦᱟᱸᱜ ᱱᱚᱜᱼᱚᱭ ᱧᱮᱞᱚᱜ ᱠᱟᱱᱟ ᱥᱟᱢᱱᱮ ᱟᱵᱚᱣᱟᱜ ᱡᱟᱦᱟᱸ ᱥᱟᱱᱛᱟᱲ ᱠᱚᱣᱟᱜ ᱡᱟᱦᱟᱸ ᱦᱩᱞ ᱢᱟᱦᱟ ᱠᱟᱱᱟ ᱱᱚᱣᱟ ᱤᱫᱤ ᱠᱟᱛᱮᱫ ᱫᱚ ᱟᱹᱵᱤᱱ ᱫᱚ ᱛᱤᱱᱟᱹᱜ ᱜᱟᱱ ᱵᱤᱱ ᱵᱟᱲᱟᱭᱟ ᱠᱟᱹᱴᱤᱡ ᱵᱮᱱ ᱞᱟᱹᱭ ᱞᱮᱠᱷᱟᱱ
ᱟᱹᱞᱤᱧ ᱛᱚ ᱵᱮᱥᱤ ᱫᱚ ᱵᱟᱹᱞᱤᱧ ᱵᱟᱲᱟᱭᱟ, ᱡᱟᱦᱟᱸ ᱴᱩᱠᱩ ᱞᱤᱧ ᱵᱟᱲᱟᱭᱟ ᱚᱱᱟ ᱜᱮᱞᱤᱧ ᱞᱮ ᱥᱚᱫᱚᱨ ᱟᱵᱮᱱᱟ᱾
ᱦᱳᱭ᱾
ᱛᱤᱨᱤᱥᱮ ᱡᱩᱱ ᱫᱚ ᱟᱵᱚ ᱵᱚᱱ ᱢᱟᱱᱟᱣ ᱦᱩᱞ ᱢᱟᱦᱟ ᱠᱷᱟᱹᱛᱤᱨ ᱡᱮ ᱥᱤᱫᱩ ᱠᱟᱹᱱᱩ ᱥᱤᱫ ᱥᱤᱫᱩ ᱠᱟᱹᱱᱩ ᱵᱟᱱᱟᱨ ᱵᱚᱭᱦᱟ ᱟᱹᱠᱤᱱ ᱠᱤᱱ ᱞᱟᱹᱨᱦᱟᱹᱭ ᱞᱮᱫᱟ ᱟᱵᱚ ᱥᱟᱱᱛᱟᱞ ᱤᱣᱟᱹ ᱞᱟᱹᱜᱤᱛ,
ᱦᱳᱭ ᱦᱳᱭ ᱦᱳᱭ᱾
ᱚᱱᱟ ᱠᱷᱟᱹᱛᱤᱨ ᱛᱮᱜᱤ ᱟᱵᱚ ᱚᱱᱟ ᱠᱷᱟᱹᱛᱤᱨ ᱛᱮ ᱟᱵᱚ ᱱᱚᱣᱟ ᱛᱤᱨᱤᱥᱮ ᱡᱩᱱ ᱦᱩᱞ ᱢᱟᱦᱟᱸ ᱵᱚᱱ ᱢᱟᱱᱟᱣᱟ᱾
ᱦᱳᱭ ᱦᱳᱭ ᱟᱨ ᱢᱤᱫᱴᱟᱝ ᱠᱟᱛᱷᱟ ᱦᱚᱭᱩᱜ ᱠᱟᱱᱟ ᱥᱤᱫᱩ ᱠᱟᱹᱱᱩ ᱥᱩᱢᱩᱝ ᱫᱚ ᱵᱟᱝ ᱦᱟᱸᱜ, ᱟᱵᱚᱨᱮᱱ ᱟᱭᱢᱟ ᱵᱤᱨ ᱵᱟᱱᱴᱟ ᱯᱳᱭᱞᱳ ᱨᱮᱫᱚ ᱥᱤᱫᱩ ᱠᱟᱹᱱᱩ ᱥᱟᱶᱛᱮ ᱦᱩᱸ ᱪᱟᱸᱫᱽ, ᱵᱷᱟᱭᱨᱳᱵ ᱯᱷᱩᱞᱳ, ᱡᱷᱟᱱᱚ ᱠᱚᱣᱟᱜ ᱧᱩᱛᱩᱢ ᱫᱚ ᱦᱤᱡᱩᱜ ᱜᱮᱭᱟ ᱱᱟᱸᱦᱜ ᱟᱫᱚ ᱚᱱᱟ ᱥᱟᱶᱛᱮ ᱟᱵᱚᱨᱮᱱ ᱟᱭᱢᱟ ᱥᱟᱱᱛᱟᱲ ᱠᱚ ᱞᱟᱹᱲᱦᱟᱹᱭ ᱞᱮᱫ ᱟ ᱛᱚ, ᱟᱫᱚ ᱚᱱᱟ ᱤᱫᱤ ᱠᱟᱛᱮᱛ ᱱᱟᱦᱟᱸᱜ ᱩᱸᱜ ᱵᱚᱸᱜᱟ ᱵᱩᱨᱩ ᱚᱠᱛᱚ ᱫᱚ ᱥᱟᱱᱟᱢ ᱵᱚᱸᱜᱟ ᱠᱚᱣᱟᱜ ᱩᱸ ᱥᱟᱱᱟᱢ ᱩᱱᱠᱩ ᱵᱤᱨᱼᱵᱟᱱᱴᱟ ᱥᱤᱫᱩ ᱠᱟᱱᱩ ᱦᱟᱯᱲᱟᱢ ᱠᱚᱜᱮ ᱵᱚᱱ ᱞᱮ ᱫᱟᱲᱮᱭᱟᱠᱚᱣᱟ ᱥᱮ, ᱪᱮᱫᱟᱜ ᱥᱮ ᱩᱱᱠᱩ ᱦᱚᱸ ᱟᱵᱚᱨᱮᱱ ᱩᱸ ᱯᱳᱼᱯᱚᱝᱲᱟ ᱠᱟᱱ ᱜᱮᱠᱚ ᱛᱟᱦᱮᱸ ᱠᱟᱱᱟ ᱥᱮ? ᱟᱫᱚ ᱚᱱᱟ ᱛᱮᱨᱤᱧ ᱢᱮᱱᱟ ᱱᱚᱣᱟ ᱦᱩᱞ ᱢᱟᱦᱟᱸ ᱫᱚ ᱟᱹᱰᱤ ᱡᱚᱛᱷᱟᱛ ᱚᱠᱛᱚ ᱨᱮ ᱢᱟᱱᱟᱣ ᱯᱟᱞᱟᱣ ᱫᱚᱨᱠᱟᱨ ᱠᱟᱱ ᱛᱟᱵᱚᱱᱟ, ᱡᱮᱞᱮᱠᱟ ᱛᱤᱨᱤᱥᱟ ᱡᱩᱱ ᱚᱱᱟ ᱫᱚ ᱱᱤᱛᱳᱜ ᱟᱵᱚ ᱦᱚᱸᱵᱚᱱ ᱢᱟᱱᱟᱣᱟ ᱥᱮᱫᱟᱭ ᱦᱚ ᱠᱚ ᱢᱟᱱᱟᱣ ᱠᱟᱫᱟ ᱛᱟᱭᱚᱢ ᱫᱟᱨᱟᱢ ᱦᱚᱵᱚᱱ ᱢᱟᱱᱟᱣ ᱤᱫᱤᱭᱟ᱾ ᱱᱚᱣᱟ ᱜᱮ ᱟᱹᱞᱤᱧᱟᱜ ᱟᱨᱫᱟᱥ ᱫᱚ ᱟᱨ
ᱱᱚᱣᱟ ᱫᱚ ᱟᱞᱚ ᱟᱫᱚᱜ ᱢᱟ, ᱟᱨ ᱦᱩᱞ ᱢᱟᱦᱟᱸ ᱫᱤᱱ ᱨᱮ ᱦᱟᱱᱟ ᱱᱟᱣᱟ ᱩᱸ ᱰᱤᱡᱮ ᱞᱟᱜᱽᱲᱮ ᱮᱱᱮᱡ ᱥᱮ ᱯᱟᱛᱟ ᱮᱱᱮᱡ ᱠᱚᱫᱚ ᱟᱞᱚᱵᱚᱱ ᱦᱩᱭ ᱦᱚᱪᱚᱭ ᱢᱟ, ᱥᱮ ᱢᱟᱭᱤᱠ ᱛᱳ ᱠᱚᱫᱚ ᱮᱠᱫᱚᱢ ᱜᱮ ᱟᱞᱚᱵᱚᱱ ᱟᱹᱜᱩᱭ ᱢᱟ, ᱠᱷᱟᱹᱞᱤ ᱛᱩᱢᱫᱟᱜ ᱴᱟᱢᱟᱠ ᱟᱹᱜᱩ ᱠᱟᱛᱮᱜ ᱟᱵᱚᱣᱟᱜ ᱞᱟᱠᱪᱟᱨ ᱨᱮᱱᱟᱜ ᱮᱱᱮᱡ ᱥᱮᱨᱮᱧ ᱫᱚᱵᱚᱱ ᱮᱱᱮᱡ ᱥᱮᱨᱮᱧ ᱫᱟᱲᱮᱭᱟᱜ ᱜᱮᱭᱟ, ᱛᱚ ᱚᱱᱟ ᱜᱮᱞᱤᱧ ᱢᱮᱱᱟ ᱚᱫᱠᱟ ᱩᱸ ᱱᱤᱭᱚᱢ ᱞᱮᱠᱟ ᱫᱚ ᱦᱩᱭᱩᱜ ᱛᱟᱵᱚᱱ ᱢᱟ ᱡᱟᱛᱮ ᱟᱵᱚᱣᱟᱜ ᱥᱟᱶᱛᱟ ᱥᱚᱢᱟᱡᱽ ᱠᱚ ᱟᱞᱚ ᱵᱟᱹᱲᱤᱡᱚᱜ ᱛᱟᱵᱚᱱ ᱢᱟ ᱚᱱᱟ ᱜᱮᱞᱤᱧ ᱢᱮᱱ ᱦᱚᱪᱚᱭᱟ
ᱦᱳᱭ
ᱦᱳᱭ ᱛᱟᱦᱟᱞᱮ ᱚᱱᱠᱟ ᱫᱚ ᱦᱟᱸᱜ ᱦᱩᱞ ᱢᱟᱦᱟᱸ ᱠᱚᱫᱚ ᱡᱟᱦᱟ ᱠᱚᱨᱮ ᱦᱩᱭ ᱵᱟᱲᱟ ᱟᱠᱟᱱᱟ ᱚᱱᱟ ᱠᱚᱨᱮ ᱥᱮᱴᱮᱨ ᱠᱚ ᱵᱤᱱ ᱛᱟᱦᱮᱸ ᱵᱟᱲᱟ ᱟᱠᱟᱱᱟ ᱥᱮ ᱵᱟᱝ
ᱵᱟᱝ ᱜᱮ ᱵᱟᱹᱞᱤᱧ ᱥᱮᱴᱮᱨ ᱟᱠᱟᱱᱟ ᱚᱸᱰᱮ ᱫᱚᱼᱼ ᱵᱟᱹᱞᱤᱧ ᱪᱟᱞᱟᱣ ᱫᱟᱲᱮ ᱠᱟᱫᱟ
ᱦᱳᱭ ᱚᱱᱟ ᱦᱚᱸ ᱦᱩᱭ ᱫᱟᱲᱮᱭᱟᱜ ᱜᱮᱭᱟ ᱱᱟᱱᱟ ᱦᱩᱱᱟᱹᱨ ᱠᱟᱨᱚᱱ ᱦᱚᱛᱮᱛ ᱛᱮ
ᱦᱮᱸ ᱟᱹᱵᱤᱱ ᱵᱤᱱ ᱥᱮᱴᱮᱨ ᱵᱟᱲᱟ ᱟᱠᱟᱱᱟ
ᱦᱳᱭ ᱟᱹᱞᱤᱧ ᱫᱚ ᱦᱟᱸᱜ ᱞᱟᱹᱭ ᱞᱮᱠᱷᱟᱱ ᱫᱚ ᱟᱞᱮ ᱥᱩᱯᱩᱨ ᱟᱹᱛᱩ ᱠᱚᱨᱮᱜ ᱦᱩᱭᱩᱜᱼᱟ ᱟᱫᱚ ᱚᱸᱰᱮ ᱜᱮ ᱦᱟᱸᱜ ᱚᱱᱠᱟ ᱫᱚ ᱠᱟᱹᱴᱤᱡᱼᱼ ᱵᱮᱲᱟ ᱠᱷᱚᱱ ᱜᱮ ᱥᱮᱴᱮᱨ ᱵᱟᱲᱟ ᱟᱠᱟᱱᱟ ᱞᱤᱧ ᱮᱸ ᱜᱚᱲᱚᱢ ᱦᱟᱲᱟᱢ ᱛᱟᱠᱚ ᱠᱚ ᱥᱟᱶ ᱛᱟᱦᱚᱞᱮ ᱱᱤᱛᱚᱜ ᱦᱚᱸ ᱟᱥᱚᱜ ᱟᱹᱞᱤᱧ ᱥᱮᱴᱮᱨᱚᱜ ᱨᱮᱱᱟᱜ ᱪᱮᱥᱴᱟᱭ ᱟᱞᱤᱧ ᱟᱨ ᱟᱹᱵᱤᱱ ᱦᱚᱸ ᱞᱮᱭ ᱟᱵᱤᱱ ᱵᱟᱵᱤᱱ ᱥᱮᱴᱮᱨ ᱵᱟᱲᱟ ᱟᱠᱟᱱᱟ ᱛᱚᱵᱮ ᱩᱸ ᱥᱮᱴᱮᱨᱚᱜ ᱨᱮᱱᱟᱜ ᱨᱤᱠᱟᱹᱭ ᱵᱤᱱ ᱪᱮᱫᱟᱜ ᱥᱮ ᱟᱵᱚᱣᱟᱜ ᱵᱤᱨ ᱵᱟᱱᱴᱟ ᱥᱤᱫᱩ ᱠᱟᱹᱱᱩᱣᱟᱜ ᱯᱩᱡᱟᱹ ᱫᱚ ᱧᱮᱞ ᱠᱟᱜ ᱵᱤᱱ ᱪᱮᱫᱟᱜ ᱥᱮ ᱱᱚᱣᱟ ᱫᱚ ᱟᱹᱰᱤ ᱫᱟᱢᱟᱱᱟᱱ ᱫᱤᱱ ᱠᱟᱱ ᱛᱟᱵᱚᱱᱟ ᱢᱟᱭᱟᱢ ᱠᱚ ᱞᱤᱝᱜᱤ ᱠᱟᱫᱟ ᱡᱟᱦᱟᱸᱭ ᱦᱚᱛᱮᱡ ᱛᱮ ᱟᱵᱚ ᱱᱤᱛᱚᱜ ᱦᱩᱸ ᱥᱟᱱᱛᱤ ᱨᱮᱵᱚᱱ ᱛᱟᱦᱮᱸ ᱫᱟᱲᱮᱭᱟᱜ ᱠᱟᱱᱟ
ᱚᱱᱟ ᱜᱮᱞᱤᱧ ᱟᱥᱚᱜᱼᱟ ᱟᱹᱵᱤᱱ ᱵᱟᱵᱤᱱ ᱧᱮᱞ ᱠᱟᱜᱼᱟ ᱚᱱᱟ ᱫᱚ ᱵᱩᱡᱷᱟᱹᱣ ᱠᱮᱫ ᱟᱞᱤᱧ ᱥᱮ ᱴᱷᱤᱠ ᱜᱮᱭᱟ
ᱦᱮᱸ
ᱮᱜ ᱱᱤᱛᱚᱜ ᱟᱨᱵᱚᱸ ᱱᱤᱭᱟᱹ ᱥᱮᱨᱢᱟ ᱵᱤᱱ ᱧᱮᱞ ᱫᱟᱲᱮᱭᱟᱜ ᱠᱟᱱᱟ ᱥᱮ ᱵᱟᱝ ᱜᱮ ᱛᱚ ᱩᱸ ᱫᱚᱥᱟᱨ ᱥᱮ ᱥᱮᱨᱢᱟ ᱨᱮᱦᱚᱸ ᱦᱟᱸᱜ ᱚᱱᱟ ᱦᱩᱞ ᱢᱟᱦᱟ ᱠᱚᱫᱚ ᱧᱮᱞ ᱟᱹᱜᱩ ᱨᱮᱱᱟᱜ ᱩᱸ ᱮᱜ ᱟᱨᱫᱟᱥ ᱞᱤᱧ ᱫᱚᱦᱚᱭᱫᱟ ᱢᱟᱱᱮ ᱧᱮᱞ ᱟᱹᱜᱩ ᱠᱟᱜ ᱵᱤᱱ ᱦᱟᱸᱜ
ᱟᱪᱪᱷᱟ
ᱟᱨ ᱡᱩᱢᱤᱫ ᱞᱮᱠᱟ ᱫᱚ ᱥᱮᱴᱮᱨᱚᱜ ᱵᱤᱱ ᱚᱸᱰᱮ ᱦᱩᱞ ᱢᱟᱦᱟ ᱨᱮᱼᱼ
ᱦᱳᱭ
ᱦᱳᱭ ᱚᱱᱟ ᱠᱟᱛᱷᱟ ᱜᱮᱞᱤᱧ ᱢᱮᱱᱫᱟ
ᱟᱨ ᱛᱟᱦᱞᱮ ᱚᱱᱠᱟ ᱫᱚ ᱵᱟᱵᱮᱱ ᱥᱮᱴᱮᱨ ᱵᱟᱲᱟ ᱟᱠᱟᱱᱟ ᱞᱟᱹᱭ ᱮᱫᱼᱟᱵᱤᱱ ᱟᱞᱮ ᱥᱮᱱ ᱫᱚ ᱦᱟᱸᱜ ᱚᱱᱟ ᱦᱩᱞ ᱢᱟᱦᱟ ᱨᱮᱫᱚ ᱟᱨᱚ ᱚᱱᱠᱟᱱᱼᱼ ᱠᱟ ᱦᱩᱭ ᱵᱟᱲᱟᱜ ᱜᱮᱭᱟ ᱡᱮᱞᱮᱠᱟ ᱵᱮᱡᱷᱟ ᱛᱩᱧ
ᱦᱮᱸ
ᱮ ᱥᱤᱫᱩ ᱠᱟᱹᱱᱩ ᱫᱚ ᱦᱟᱸᱜ ᱞᱟᱹᱲᱦᱟᱹᱭ ᱞᱮᱜᱼᱟ ᱠᱤᱱ ᱥᱮ ᱟᱜᱥᱟᱨ ᱟᱛᱮᱜ ᱜᱮ
ᱦᱩᱸ
ᱚᱱᱟ ᱤᱫᱤ ᱠᱟᱛᱮ ᱵᱮᱡᱷᱟ ᱛᱩᱧ ᱥᱟᱞᱟᱜ ᱠᱟᱹᱴᱤᱡ ᱚᱱᱟ ᱥᱟᱞᱟᱜ ᱦᱚᱛᱮᱡ ᱛᱮᱼᱼ ᱦᱮᱸ ᱥᱤᱫᱩ ᱠᱟᱹᱱᱦᱩ ᱦᱚᱸ ᱡᱮᱞᱮᱠᱟ ᱟᱜᱥᱟᱨ ᱠᱤᱱ ᱵᱮᱵᱚᱦᱟᱨ ᱞᱮᱫᱟ ᱟᱨ ᱵᱮᱡᱷᱟ ᱛᱩᱧ ᱨᱮ ᱦᱚᱸ ᱡᱮᱞᱮᱠᱟ ᱟᱜ ᱥᱟᱨ ᱜᱮ ᱫᱚᱨᱠᱟᱨᱚᱜᱼᱟ ᱟᱫᱚ ᱚᱱᱟ ᱦᱚᱛᱮᱡ ᱛᱮ ᱠᱟᱹᱴᱤᱡ ᱠᱟᱹᱴᱤᱡ ᱡᱚᱯᱲᱟᱣ ᱢᱮᱱᱟᱜ ᱥᱮ ᱟᱭᱢᱟ ᱜᱮ ᱡᱚᱯᱲᱟᱣ ᱦᱮᱱᱟᱜ ᱛᱮᱼᱼ ᱛᱮ ᱵᱮᱡᱷᱟ ᱛᱩᱧ ᱮᱸ ᱚᱱᱟ ᱦᱮᱯᱨᱟᱣ ᱫᱚ ᱦᱟᱸᱜ ᱞᱮ ᱫᱚᱦᱚᱭ ᱜᱮᱭᱟ ᱟᱨ ᱡᱟᱸᱦᱟᱭ ᱮ ᱡᱚᱥ ᱠᱮᱫ ᱫᱚ ᱩᱱᱤ ᱫᱚ ᱦᱟᱸᱜ ᱩᱸ ᱫᱷᱩᱛᱤ ᱢᱤᱫᱴᱟᱝ ᱟᱨ ᱠᱟᱹᱡ ᱯᱚᱭᱥᱟ ᱮᱢ ᱠᱟᱛᱮᱫ ᱞᱮ ᱥᱟᱨᱦᱟᱣ ᱮᱭᱟ
ᱚ
ᱟᱞᱮ ᱟᱞᱮᱭᱟᱜ ᱴᱚᱴᱷᱟ ᱨᱮᱱᱟᱜ ᱢᱟᱱᱟᱣ ᱵᱟᱛᱟᱣ ᱫᱚ ᱯᱩᱨᱟᱹ ᱯᱩᱥᱴᱟᱹᱣ ᱥᱟᱺᱦᱤᱡ ᱞᱤᱧ ᱞᱟᱹᱭᱟᱫ ᱵᱤᱱᱟ᱾
ᱚᱻ
ᱟᱫᱚ ᱡᱩᱫᱤ ᱟ. ᱵᱤᱱ ᱵᱤᱱ ᱟᱥᱚᱜᱼᱟ ᱚᱱᱛᱮ ᱟᱞᱮᱭᱟᱜ ᱴᱚᱴᱷᱟ ᱥᱮᱱ ᱪᱟᱞᱟᱣ ᱠᱟᱛᱮᱫ ᱚᱱᱟ ᱧᱮᱞ ᱨᱮᱱᱟᱜ ᱛᱟᱦᱚᱞᱮ ᱫᱚ ᱚᱱᱟᱫᱚᱼᱼ ᱩ ᱟᱵᱤᱱ ᱩᱭᱦᱟᱹᱨ ᱵᱷᱟᱵᱱᱟ ᱫᱟᱲᱮᱜ ᱟᱵᱤᱱ ᱥᱮ ᱪᱟᱞᱟᱜᱼᱼ ᱠᱟᱛᱮᱜ ᱵᱤᱱ ᱧᱮᱞ ᱟᱹᱜᱩ ᱫᱟᱲᱮᱜᱼᱟ ᱚᱱᱟ ᱦᱚᱸ ᱱᱟᱯᱟᱭᱚᱜ ᱜᱮᱭᱟ᱾
ᱟᱹᱞᱤᱧ ᱞᱤᱧ ᱪᱮᱥᱴᱟᱭᱟ ᱪᱟᱞᱟᱜ ᱞᱟᱹᱜᱤᱫ ᱜᱮ ᱟᱯᱮ ᱥᱮᱱ
ᱦᱳᱭ ᱦᱳᱭ, ᱦᱮᱸ ᱛᱚ ᱚᱱᱮᱞᱤᱧ ᱢᱮᱱ ᱠᱮᱫ ᱞᱮᱠᱟ ᱥᱮᱴᱮᱨᱚᱜ ᱵᱤᱱ ᱦᱟᱸᱜ᱾
ᱦᱳᱭ
ᱟᱨ ᱛᱟᱦᱚᱞᱮ ᱫᱟᱜ ᱢᱟᱹᱲᱤ ᱠᱚᱫᱚ ᱛᱤᱨᱮᱵᱤᱱ ᱡᱚᱢ ᱵᱟᱲᱟᱭᱟ ᱠᱟᱹᱴᱤᱡ ᱞᱟᱹᱭ ᱵᱤᱱ?
ᱦᱳᱭ ᱡᱚᱢ ᱵᱟᱲᱟᱭ ᱦᱩᱭᱩᱜᱼᱟ ᱦᱟᱸᱜ ᱠᱟᱹᱴᱤᱡ ᱯᱚᱨᱮ ᱜᱮ ᱟᱹᱣᱨᱤ ᱠᱚ ᱤᱥᱤᱱ ᱛᱟᱞᱮᱭᱟ ᱛᱚ
ᱦᱳᱭ ᱟᱫᱚ ᱛᱟᱦᱚᱞᱮ ᱚᱱᱠᱟ ᱫᱚ ᱦᱟᱸᱜᱼᱼ ᱛᱮᱦᱮᱧ ᱫᱚ ᱪᱮᱫ ᱠᱚᱯᱮ ᱩᱛᱩ ᱵᱟᱲᱟᱭᱮᱫᱼᱟ ᱚᱱᱠᱟ ᱟᱲᱟᱜ ᱥᱟᱠᱟᱢ ᱠᱚ ᱥᱮ ᱚᱱᱠᱟᱼᱼ ᱡᱟᱦᱟᱱᱟᱜ ᱥᱚᱵᱽᱡᱤ ᱠᱚᱜᱮᱯᱮ ᱩᱛᱩ ᱵᱟᱲᱟᱭᱮᱫ ᱛᱟᱵᱚᱱᱟ?
ᱚᱱᱟ ᱠᱚᱫᱚ ᱵᱟᱞᱤᱧ ᱢᱮᱱ ᱫᱟᱲᱮᱭᱟᱜ ᱠᱟᱱᱟ ᱚᱱᱟ ᱪᱮᱫ ᱠᱚ ᱩᱛᱩᱭᱫᱟ ᱦᱟᱸᱜ᱾
ᱦᱮᱸ ᱦᱮᱸ ᱟᱫᱚ ᱚᱱᱠᱟ ᱫᱚ ᱟᱹᱵᱤᱱ ᱵᱤᱱ ᱤᱥᱤᱱ ᱵᱟᱥᱟᱝ ᱵᱟᱲᱟ ᱟᱠᱟᱜᱼᱟ ᱥᱮ ᱵᱟᱝ ᱠᱟᱹᱴᱤᱡ ᱞᱟᱹᱭᱭᱟ ᱞᱤᱧ ᱵᱮᱱ?
ᱤᱥᱤᱱ ᱵᱟᱥᱟᱝ ᱫᱚ ᱟᱹᱞᱤᱧ ᱦᱚᱸ ᱵᱟᱹᱞᱤᱧ ᱵᱟᱲᱟᱭ ᱠᱮᱭᱟ᱾ ᱛᱚᱼᱼ
ᱢᱟᱱᱮ ᱪᱷᱩᱴᱟᱹᱣ ᱦᱚᱸ ᱵᱟᱵᱮᱱ ᱪᱷᱩᱴᱟᱹᱣ ᱵᱟᱲᱟ ᱟᱠᱟᱱᱟ ᱥᱮ ᱪᱮᱫ ᱞᱮᱠᱟ? ᱚ ᱱᱟᱯᱟᱭ ᱠᱟᱛᱷᱟ ᱜᱮ ᱚᱱᱟ ᱦᱚᱸ ᱟᱫᱚ ᱚᱱᱟ ᱫᱚ ᱦᱟᱸᱜᱼᱼ ᱦᱩᱭᱩᱜᱼᱟ ᱫᱤᱱ ᱫᱤᱱ ᱛᱮ ᱱᱤᱛᱚᱜ ᱵᱟᱝ ᱨᱮᱦᱚᱸ
ᱦᱮᱸᱻ
ᱦᱳᱭ ᱟᱨ ᱚᱠᱛᱚ ᱠᱚᱦᱚᱸ ᱢᱩᱪᱟᱹᱫ ᱮᱱᱟ ᱚᱱᱟᱼᱼ ᱚᱱᱠᱟᱜᱮ ᱛᱟᱭᱚᱢ ᱫᱟᱨᱟᱢ ᱨᱚᱯᱚᱲ ᱦᱩᱭᱩᱜᱼᱟ ᱟᱨᱦᱚᱸ ᱦᱟᱸᱜ ᱦᱩᱸᱼᱼ